ᱜᱚᱢᱠᱮ ᱡᱚᱦᱟᱨ ᱜᱮ।
ᱦᱮᱞᱳ ᱜᱚᱝᱠᱮ ᱟᱸᱡᱚᱢᱚᱜ ᱠᱟᱱᱟ ᱥᱮ ᱵᱟᱝ?
ᱦᱳᱭ ᱜᱚᱝᱠᱮ ᱟᱸᱡᱚᱢᱚᱜ ᱠᱟᱱᱟ।
ᱟᱪᱪᱷᱟᱼᱟᱪᱪᱷᱟ ᱞᱟᱹᱭ ᱵᱤᱱ।
ᱞᱟᱹᱭ ᱫᱟ ᱞᱤᱧ ᱱᱟᱯᱟᱭ ᱜᱮ ᱢᱮᱱᱟᱜ ᱛᱚ?
ᱦᱮᱸ ᱱᱟᱯᱟᱭ ᱜᱮ ᱢᱮᱱᱟᱜ ᱞᱤᱧᱟ ᱟᱹᱵᱤᱱ ᱪᱮᱫ ᱞᱮᱠᱟ ᱢᱮᱱᱟᱜ ᱵᱤᱱᱟ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ ᱱᱤᱛ ᱜᱷᱟᱹᱲᱤᱡ ᱫᱚ।
ᱟᱪᱪᱷᱟ ᱟᱪᱪᱷᱟ ᱟᱫᱚ ᱚᱲᱟᱜ ᱮ ᱠᱚᱨᱮᱱ ᱦᱚᱲ ᱠᱚ ᱪᱮᱫ ᱞᱮᱠᱟ ᱢᱮᱱᱟᱜ ᱠᱚᱣᱟ?
ᱦᱳᱭ ᱚᱲᱟᱜ ᱦᱚᱲ ᱠᱚᱦᱚᱸᱻ, ᱱᱤᱛ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱠᱚᱣᱟ। ᱟᱻ ᱟᱹᱞᱤᱧ ᱦᱚᱸ ᱱᱤᱫ ᱜᱷᱟᱹᱲᱤᱡ ᱫᱚ ᱱᱟᱯᱟᱭ ᱵᱟᱲᱟ ᱜᱮ ᱢᱮᱱᱟᱜ ᱞᱤᱧᱟᱹ। ᱦᱳᱭ।
ᱟᱪᱪᱷᱟᱼᱟᱪᱪᱷᱟ। ᱟᱹᱞᱤᱧ ᱦᱚᱸ ᱟᱫᱚ ᱱᱟᱯᱟᱭ ᱵᱟᱲᱟ ᱜᱮᱭᱟᱞᱤᱧ ᱦᱚᱸ। ᱦᱚᱲ ᱠᱚᱦᱚᱸ, ᱠᱟᱹᱢᱤ ᱵᱟᱲᱟ ᱠᱟᱛᱮᱜ ᱡᱟᱹᱯᱤᱫ, ᱡᱟᱹᱯᱤᱫ ᱡᱚᱝᱟᱜ ᱠᱟᱱᱟ ᱠᱚ᱾ ᱩᱱᱠᱩ ᱦᱚᱸ ᱱᱟᱯᱟᱭ ᱵᱟᱲᱟ ᱜᱮ ᱢᱮᱱᱟᱜ ᱠᱚᱣᱟ᱾
ᱟᱫᱚ ᱜᱚᱝᱠᱮ ᱞᱤᱧ ᱞᱟᱹᱭ ᱫᱟ ᱪᱟᱥ-ᱵᱟᱥ ᱨᱮᱱᱟᱜ ᱠᱟᱹᱢᱤ ᱠᱚ ᱛᱤᱱᱟᱹᱜ ᱡᱷᱟᱹᱞ᱾
ᱦᱳᱭ ᱪᱟᱥᱵᱟᱥ ᱠᱟᱹᱢᱤ ᱫᱚ ᱯᱨᱟᱭ ᱟᱹᱰᱤ ᱜᱟᱱ ᱜᱮᱞᱤᱧ ᱯᱩᱨᱟᱹᱣ ᱟᱹᱜᱩ ᱟᱠᱟᱫ ᱜᱮᱭᱟ ᱟᱨ ᱚᱱᱠᱟ ᱯᱮ ᱯᱩᱱ ᱫᱤᱱ ᱠᱷᱟᱱ ᱜᱮ ᱦᱟᱸᱜ ᱞᱤᱧ ᱪᱟᱥ ᱨᱟᱠᱟᱵ ᱡᱟᱦᱟᱸ ᱞᱮᱠᱟ ᱫᱚ᱾ ᱟᱨ ᱟᱹᱵᱤᱱ ᱫᱚ?
ᱟᱪᱪᱷᱟᱼᱟᱪᱪᱷᱟ᱾
ᱪᱮᱫ ᱞᱮᱠᱟ ᱚᱱᱛᱮ ᱪᱟᱥ-ᱵᱟᱥ ᱠᱚᱫᱚ? ᱟᱸᱡᱚᱢ ᱫᱟᱵᱤᱱ ᱜᱚᱢᱠᱮ?
ᱦᱮᱸ ᱟᱸᱡᱚᱢᱚᱜ ᱠᱟᱱᱟ᱾
ᱦᱮᱞᱳᱻ
ᱦᱮᱞᱳ ᱜᱚᱢᱠᱮ ᱵᱟᱝ ᱟᱸᱡᱚᱢᱚᱜ ᱠᱟᱱᱟ?
ᱦᱮᱸ
ᱦᱮᱸ ᱟᱸᱡᱚᱢᱚᱜ ᱠᱟᱱᱟ ᱞᱟᱹᱭ ᱵᱤᱱ᱾
ᱜᱚᱢᱠᱮ ᱞᱟᱹᱭ ᱫᱟᱞᱤᱧ ᱵᱟᱝ ᱟᱸᱡᱚᱢᱚᱜ ᱠᱟᱱ ᱛᱟᱵᱤᱱᱟ᱾
ᱦᱮᱸ ᱵᱟᱝ ᱟᱸᱡᱚᱢᱚᱜ ᱠᱟᱱᱟ?
ᱟᱸᱡᱚᱢᱚᱜ ᱠᱟᱱᱟ ᱜᱚᱝᱠᱮ?
ᱟᱪᱪᱷᱟ-ᱟᱪᱪᱷᱟ ᱛᱟᱦᱚᱞᱮ ᱪᱟᱥ, ᱪᱟᱥ ᱠᱟᱹᱢᱤ ᱠᱚᱫᱚ ᱵᱤᱱ ᱞᱟᱦᱟ ᱟᱠᱟᱫ ᱜᱮᱭᱟ᱾
ᱦᱳᱭ ᱜᱚᱢᱠᱮ ᱪᱟᱥ ᱠᱟᱹᱢᱤ ᱠᱚᱫᱚ ᱞᱤᱧ ᱞᱟᱦᱟ ᱟᱠᱟᱫ ᱜᱮᱭᱟ, ᱱᱤᱭᱟᱹ ᱥᱮᱨᱢᱟ ᱞᱮᱠᱟ ᱫᱚ᱾
ᱟᱪᱪᱷᱟ, ᱟᱪᱪᱷᱟ-ᱟᱪᱪᱷᱟ ᱟᱫᱚ ᱟᱹᱞᱤᱧᱟᱜ ᱦᱚᱸᱼ ᱛᱚᱞᱟ ᱠᱚᱫᱚ ᱦᱟᱸᱜ ᱜᱤᱰᱤ ᱦᱟᱹᱭ ᱟᱠᱟᱱᱟ᱾ ᱨᱚᱦᱚᱭ ᱠᱟᱹᱢᱤ ᱫᱚ ᱟᱨ ᱵᱮᱥᱤ ᱫᱤᱱ ᱵᱟᱝᱟ ᱚᱱᱟᱦᱚᱸ ᱮᱛᱚᱦᱚᱵ ᱦᱩᱭᱩᱜ-ᱟ᱾ ᱦᱮᱸᱥᱮ, ᱟᱫᱚ ᱜᱚᱝᱠᱮ᱾ ᱟᱫᱚ ᱞᱤᱧ ᱞᱟᱹᱭ ᱫᱟ ᱟᱵᱤᱱᱟᱜ ᱚᱱᱛᱮ ᱫᱚ ᱪᱮᱫ ᱞᱮᱠᱟ ᱥᱟᱨᱵᱷᱤᱥ ᱠᱚ ᱪᱮᱫ ᱠᱟ ᱯᱮ ᱵᱮᱵᱚᱦᱟᱨ ᱜᱮᱭᱟ ᱥᱮ- ᱡᱟᱦᱟᱸ ᱟᱵᱚᱣᱟᱜ ᱯᱨᱟᱭ ᱡᱳᱭᱵᱚ ᱥᱟᱨ, ᱜᱩᱨᱤᱡ ᱠᱚ ᱢᱮᱱᱟᱜ-ᱟ ᱚᱱᱟ ᱠᱚᱵᱤᱱ ᱵᱮᱵᱚᱦᱟᱨ ᱜᱮᱭᱟ?
ᱱᱮᱛᱟᱨ ᱵᱟᱠᱚ ᱮᱢᱟ᱾ ᱵᱤᱥᱤ ᱵᱩᱥ ᱜᱮᱠᱚ ᱮᱢᱟᱜ-ᱟ, ᱟᱹᱞᱤᱧ